ᱚ ᱜᱚᱢᱠᱮ ᱟᱹᱞᱤᱧᱟᱸᱜ ᱨᱚᱲ ᱴᱷᱤᱠ ᱜᱮ ᱟᱹᱡᱚᱢᱚᱜ ᱠᱟᱱᱟ? ᱡᱚᱦᱟᱨ ᱜᱮ ᱪᱮᱜᱠᱟ ᱢᱮᱱᱟᱜ ᱵᱤᱱᱟ?
ᱱᱟᱯᱟᱭ ᱵᱟᱲᱟ ᱜᱮ ᱱᱤᱛ ᱞᱮᱠᱟ ᱫᱚ, ᱟᱯᱟᱛᱚᱛᱚ ᱟᱵᱮᱱ ᱜᱤ ᱪᱮᱫ ᱞᱮᱠᱟ? ᱟᱵᱮᱱ ᱜᱮ ᱢᱮᱱᱫᱟᱹᱧ ᱪᱮᱜ ᱞᱮᱠᱟ?
ᱛᱟᱦᱚᱞᱮ ᱟᱞᱟᱝ ᱫᱚ ᱟᱹᱞᱤᱧ ᱦᱚᱸ ᱵᱮᱥ ᱜᱮ ᱦᱮᱱᱚᱜ ᱞᱤᱧᱟᱸ ᱱᱤᱛᱚᱝ
ᱟᱪᱪᱷᱟ ᱢᱟ ᱞᱟᱹᱭ ᱵᱮᱱ ᱛᱟᱦᱚᱞᱮ᱾
ᱛᱚᱝ ᱜᱮᱢ ᱞᱟᱹᱭᱫᱟ ᱛᱟᱦᱞᱮ ᱚᱱᱟ ᱛᱚᱝ ᱛᱮᱞᱟᱝ ᱜᱟᱞᱢᱟᱨᱟᱜᱼᱟ ᱢᱮᱱᱟᱜ ᱵᱤᱱ
ᱦᱩᱸ ᱪᱮᱫᱟᱜ ᱵᱟᱝ
ᱚᱸ ᱡᱟᱦᱟᱸ ᱵᱮᱨ ᱠᱷᱚᱱᱟᱜ ᱦᱮᱸ ᱢᱮᱱᱫᱟᱞᱤᱧ ᱡᱟᱦᱟᱸ ᱵᱮᱨ ᱠᱷᱚᱱᱟᱜ ᱡᱟᱦᱟᱸ ᱵᱚᱱ ᱧᱟᱢ ᱫᱟ ᱟᱵᱚ ᱛᱤᱱᱟᱹᱜ ᱵᱚᱱ ᱠᱟᱡᱮ ᱵᱚᱱ ᱞᱟᱜᱟᱭᱮᱫᱟ᱾ ᱥᱮ ᱟᱵᱚᱣᱟᱜ ᱪᱮᱜ ᱪᱮᱜ ᱠᱟᱡᱨᱮ ᱞᱟᱜᱟᱜ ᱠᱟᱱᱟ ᱥᱮ ᱟᱵᱩ ᱪᱤᱠᱟᱹᱛᱮ ᱚᱱᱟ ᱥᱤᱛᱩᱝ ᱫᱚ ᱢᱟᱱᱮ ᱠᱟᱡᱽ ᱨᱮᱵᱚ ᱮᱴᱟᱜ ᱠᱤᱪᱷᱩ ᱠᱟᱡᱽ ᱨᱮᱵᱚᱱ ᱞᱟᱜᱟᱭᱟ ᱥᱮ ᱪᱮᱜ ᱪᱮᱜ ᱫᱤᱭᱮ ᱵᱚᱱ ᱱᱮ ᱟᱨᱚ ᱠᱤᱪᱷᱩ ᱟᱵᱚᱣᱟᱜ ᱡᱟᱦᱟᱸ
ᱥᱟᱨᱦᱟᱣ ᱜᱚᱝᱠᱮ ᱵᱮᱱᱟᱜ ᱚᱱᱟ ᱠᱚ ᱠᱩᱠᱞᱤᱛᱮᱞᱟ ᱨᱮ ᱟᱹᱰᱤ ᱩᱛᱟᱹᱨ ᱵᱟᱹᱪᱤᱛ ᱢᱮᱱᱟᱜ-ᱟ᱾ ᱟᱨ ᱚᱱᱟ ᱞᱚᱡᱤᱠ ᱥᱮ ᱡᱩᱠᱛᱤ ᱩᱫᱩᱜ ᱠᱟᱛᱮ ᱡᱩᱫᱤ ᱵᱮᱱ ᱞᱟᱹᱭᱟ ᱥᱮᱵᱮᱱ ᱵᱩᱡ ᱫᱟᱲᱮᱜᱼᱟ ᱟᱭᱢᱟ ᱞᱮᱠᱟᱱᱟᱜ ᱜᱮ ᱛᱮᱛᱞᱟᱣ ᱦᱩᱭᱩᱜᱼᱟ ᱛᱟᱨ ᱢᱚᱫᱷᱮᱨᱮ ᱟᱹᱰᱤ ᱠᱤᱪᱷᱩ ᱢᱟ ᱟᱞᱤᱧᱟᱜ ᱢᱚᱱᱮ
ᱵᱟᱪ ᱟᱵᱤᱱᱟᱜ ᱨᱚᱲ ᱦᱮᱞᱳ ᱦᱮᱞᱳ
ᱱᱮᱴᱣᱟᱨᱠ ᱵᱮᱥ ᱵᱟᱭ ᱧᱟᱢᱮᱫ ᱛᱟᱵᱮᱱᱟ ᱡᱟᱹᱱᱤᱡ᱾
ᱦᱮᱞᱳ
ᱢᱮᱱ ᱫᱟᱞᱤᱧ ᱱᱮᱴᱣᱟᱨ ᱠᱚ ᱵᱮᱥ ᱡᱟᱱᱤ ᱵᱟᱭ ᱧᱟᱢᱮᱫ ᱛᱟᱵᱮᱱᱟ᱾
ᱦᱮᱞᱳ
ᱦᱮᱞᱳ
ᱦᱮᱞᱳ
ᱦᱮᱞᱳ ᱦᱮᱲᱳ
ᱦᱮᱞᱳ
ᱦᱮᱞᱳ
ᱚᱰᱚᱠᱚᱜ ᱵᱤᱱ ᱥᱮ ᱱᱮᱴᱣᱟᱨᱠ ᱥᱮᱫ ᱜ ᱦᱮᱞᱳ ᱦᱮᱞᱳ ᱦᱮᱞᱳ ᱦᱮᱞᱳ ᱦᱮᱸ ᱟᱸᱡᱚᱢᱚᱜ ᱠᱟᱱᱟ ᱥᱮ ᱵᱟᱝ ᱱᱤᱛᱚᱜ ᱟᱸᱡᱚᱢ ᱧᱟᱢᱮᱫᱟᱞᱤᱧ
ᱱᱤᱛᱚᱜ ᱟᱸᱡᱚᱢᱚᱜ ᱠᱟᱱᱟ ᱦᱮᱸ ᱦᱮᱸ
ᱡᱟᱦᱟᱸ ᱟᱵᱤᱱ ᱠᱩᱠᱞᱤ ᱵᱤᱱ ᱞᱟᱹᱭ ᱞᱮᱫᱟ ᱚᱱᱟ ᱠᱩᱠᱞᱤ ᱨᱮᱱᱟᱜ ᱞᱤᱧ ᱛᱮᱞᱟᱞᱤᱧ ᱮᱢ ᱞᱤᱧ ᱠᱩᱨᱩᱢᱩᱴᱩᱭᱟ ᱟᱹᱰᱤ ᱨᱚᱠᱚᱢᱟᱜ ᱜᱮ ᱡᱩᱠᱛᱤ ᱦᱩᱭᱩᱜ-ᱟ ᱥᱮ ᱟᱹᱰᱤ ᱨᱚᱠᱚᱢ ᱚᱱᱟ ᱜᱮ ᱦᱮᱸ ᱟᱹᱞᱤᱧ ᱞᱮᱠᱟᱛᱮ ᱟᱹᱞᱤᱧ ᱞᱤᱧ ᱞᱟᱹᱭ ᱮᱫᱟ ᱟᱹᱰᱤ ᱨᱚᱠᱚᱢᱟᱜ ᱜᱮ ᱡᱩᱠᱛᱤ ᱦᱩᱭᱩᱜᱼᱟ ᱾ ᱥᱮ ᱟᱹᱰᱤ ᱨᱚᱠᱚᱢᱟᱜ ᱟᱹᱰᱤ ᱨᱚᱠᱚᱢᱟᱜ ᱜᱮ ᱛᱮᱞᱟ ᱠᱚ ᱥᱮ ᱵᱳᱭᱜᱟᱱᱤᱠ ᱠᱚ ᱟᱹᱰᱤ ᱨᱚᱠᱚᱢᱟᱜ ᱜᱮ ᱡᱚᱱᱛᱨᱚ ᱠᱚ ᱵᱮᱱᱟᱣ ᱟᱠᱟᱫᱟ ᱾ ᱚᱱᱟ ᱠᱚ ᱢᱮᱱ ᱟᱵᱚ ᱡᱩᱫᱤ ᱵᱮᱨ ᱟᱞᱦᱟᱥ ᱵᱮᱲᱟ ᱡᱟᱦᱟᱸ ᱠᱚ ᱟᱹᱰᱤ ᱟᱹᱰᱤ ᱨᱚᱠᱚᱢ ᱴᱚᱴᱷᱟᱨᱮ ᱟᱭᱢᱟ ᱨᱚᱠᱚᱢᱟᱜ ᱠᱚᱠᱚ ᱞᱟᱹᱭ ᱠᱮᱜᱼᱟ ᱠᱚ ᱵᱮᱨ ᱵᱮᱲᱟ ᱟᱭᱢᱟ ᱨᱚᱠᱚᱢᱟᱜ ᱛᱚ ᱡᱟᱦᱟᱸ ᱱᱤᱛᱚᱜ ᱟᱵᱚ ᱤᱧᱟᱹᱜ ᱟᱹᱞᱤᱧᱟᱜ ᱢᱚᱱᱮ ᱞᱮᱠᱟᱛᱮ ᱟᱹᱞᱤᱧᱟᱜ ᱢᱚᱱᱮ ᱞᱮᱠᱟᱛᱮ ᱪᱮ ᱞᱟᱹᱭ ᱫᱚ ᱢᱟᱱᱮ ᱵᱮᱨ ᱵᱟᱭ ᱛᱟᱦᱮᱸ ᱞᱮᱱᱠᱷᱟᱱ ᱟᱵᱚ ᱢᱟᱹᱱᱢᱤ ᱡᱤᱭᱚᱱ ᱥᱮ ᱡᱤᱵᱽᱡᱤᱭᱟᱹᱞᱤ ᱢᱟᱱᱮ ᱵᱟᱧᱪᱟᱣ ᱛᱟᱸᱦᱮᱱ ᱫᱚ ᱢᱟᱱᱮ ᱱᱚᱣᱟ ᱫᱷᱩᱲᱤ ᱫᱷᱟᱨ ᱫᱚ ᱦᱳᱭ ᱛᱟᱵᱚᱱ ᱥᱤᱨᱡᱟᱹᱣᱟᱮ ᱪᱲᱤ ᱪᱚᱝ ᱠᱚ ᱥᱤᱨᱡᱟᱹᱣ ᱠᱚᱜ᱾ ᱢᱟᱱᱮ ᱵᱮᱲ ᱢᱮᱱᱟᱭ ᱦᱚᱛᱮ ᱛᱮᱜᱮ ᱟᱵᱚ ᱥᱤᱨᱡᱟᱹᱣ ᱢᱮᱱᱟᱜ ᱥᱮ ᱡᱟᱦᱟᱸ ᱱᱟ ᱦᱮᱸ ᱢᱟᱱᱮ ᱛᱟᱛᱮ ᱮᱻ ᱱᱚᱣᱟ ᱫᱚ ᱦᱚᱭ ᱦᱤᱸᱥᱤᱫ ᱨᱟᱦᱟ ᱡᱟᱦᱟᱸ ᱵᱮᱨ ᱟᱞᱦᱟᱛᱮ ᱡᱟᱦᱟᱸ ᱵᱷᱤᱴᱟᱢᱤᱱ ᱫ ᱧᱟᱢᱚᱜᱼᱟ ᱟᱨᱠᱤ᱾ ᱚᱱᱟ ᱟᱵᱚ ᱦᱚᱲᱢᱚ ᱨᱮᱢᱟ ᱟᱹᱰᱤᱜᱮ ᱜᱩᱨᱩᱛᱚᱯᱩᱨᱱᱚ ᱠᱟᱱᱟ ᱾ ᱟᱨ ᱚᱱᱟ ᱥᱟᱶ ᱥᱟᱶᱛᱮ ᱟᱵᱚᱣᱟᱜ ᱦᱮᱸ ᱯᱚᱨᱵᱮᱥ ᱥᱮ ᱮᱸ ᱱᱮᱪᱟᱨ ᱠᱚ ᱞᱟᱹᱜᱤᱫ ᱦᱚᱸ ᱟᱹᱰᱤ ᱟᱭᱢᱟ ᱜᱮ ᱡᱟᱹᱨᱩᱨᱤ ᱠᱟᱱᱟ ᱾ ᱠᱟᱨᱚᱱ ᱵᱮᱨ ᱡᱚᱛᱚ ᱛᱟ ᱟᱞᱤ ᱞᱤᱧ ᱵᱟᱲᱟᱭᱟ ᱯᱮ ᱨᱚᱠᱚᱢ ᱪᱷᱟᱲᱟ ᱛᱚ ᱠᱟᱨᱵᱚᱱ ᱰᱚᱠᱥ ᱥᱟᱭᱤᱰ ᱦᱚᱸ ᱢᱟᱱᱮ ᱚᱥᱚᱢᱯᱩᱨᱱᱚ ᱧᱚᱜ ᱜᱮᱭᱟ ᱾ ᱩᱱ ᱥᱮ ᱵᱮᱨ ᱛᱮ ᱡᱫᱤ ᱮᱯᱯᱚᱱ ᱞᱟᱹᱭ ᱟᱵᱚᱱ, ᱵᱮᱨ ᱛᱮ ᱫᱟᱠᱟ ᱵᱚᱱ ᱫᱟᱲᱮᱭᱟᱜᱼᱟ ᱾ ᱱᱤᱛᱚᱜ ᱡᱟᱦᱟᱸ ᱤᱞᱮᱠᱴᱨᱤᱥᱤᱭᱟᱱ ᱥᱮ ᱟᱭᱢᱟ ᱡᱟᱭᱜᱟ ᱨᱮᱜᱮ ᱤᱞᱮᱠᱴ ᱵᱮᱵᱚᱦᱟᱨ ᱦᱩᱭᱩᱜ ᱠᱟᱱᱟ ᱾ ᱠᱤᱱ ᱞᱟᱹᱴᱩ ᱞᱟᱹᱴᱩ ᱡᱟᱦᱟᱸ ᱤᱱᱰᱩᱥᱴᱨᱤᱭᱟᱞ ᱥᱮ ᱞᱟᱹᱴᱩ ᱞᱟᱹᱴᱩ ᱥᱴᱮᱰᱤᱭᱟᱢ ᱠᱚᱨᱮ ᱱᱤᱛᱳᱜ ᱡᱟᱦᱟᱸ ᱵᱚᱱ ᱧᱮᱞ ᱵᱟᱲᱟᱭ ᱵᱚᱱ ᱚᱱᱟ ᱠᱚᱫᱚ ᱡ ᱠᱤᱱᱛᱩ ᱥᱳᱞᱟᱨ ᱥᱤᱥ ᱵᱮᱨ ᱫᱟᱨᱟᱭ ᱛᱮᱜᱤ ᱩᱱᱠᱩ ᱫᱚ ᱞᱟᱭᱤᱴ ᱠᱚᱛᱮ ᱥᱮ ᱯᱨᱚᱡᱩᱠᱛᱚ ᱛᱟᱠᱚᱛᱮ ᱡᱚᱛᱚ ᱠᱤᱪᱷᱩ ᱟᱭᱢᱟ ᱡᱟᱭᱜᱟ ᱨᱮ ᱟᱭᱢᱟ ᱴᱚᱴᱷᱟᱨᱮ ᱱᱚᱝᱠᱟ ᱵᱮ ᱨᱮᱱᱟᱜ ᱮᱸ ᱠᱟᱡ ᱨᱮ ᱞᱟᱜᱟᱣ ᱠᱟᱛᱮ, ᱟᱭᱢᱟ ᱠᱤᱪᱷᱩ ᱵᱳᱭᱜᱟᱱᱤᱠ ᱟᱵᱚᱣᱟᱜ ᱥᱟᱭᱤᱱᱥ ᱫᱤᱠ ᱛᱤᱭᱮ ᱡᱩ ᱠᱟᱛᱷᱟ ᱠᱩ ᱟᱫᱚ ᱡᱩᱫᱤ ᱵᱤᱱ ᱞᱟᱹᱭᱟ ᱵᱮ ᱨᱮᱱᱟᱜ ᱢᱟᱱᱮ ᱯᱮᱱ ᱛᱚ ᱱᱟᱯᱟᱭ ᱡᱤᱱᱤᱥ᱾ ᱠᱟᱱᱟ, ᱠᱤᱱᱛᱩ ᱵᱮᱨ ᱨᱮ ᱛᱟᱦᱮᱸ ᱛᱟᱦᱮᱱ ᱛᱩᱞᱩᱡ ᱟᱵᱚ ᱱᱚᱜᱼᱚᱭ ᱡᱮ ᱫᱟᱨᱮ ᱠᱚᱵᱚᱱ ᱢᱟᱜ ᱮᱜ ᱫᱚ ᱵᱚᱱ, ᱱᱚᱜᱼᱱᱚᱣᱟ ᱨᱮᱜᱮ ᱟᱵᱚᱣᱟᱜ ᱢᱟᱱᱮ ᱫᱩᱠ ᱫᱚ ᱵᱟᱹᱲᱛᱤ ᱠᱟᱱ ᱛᱟᱵᱚᱱᱟ ᱾ ᱢᱟ ᱟᱵᱤᱱᱟᱜ ᱢᱚᱛ ᱞᱮᱠᱟᱛᱮ ᱞᱟᱹᱭ ᱵᱤᱱ ᱪᱮᱫ ᱞᱮᱠᱟ ᱦᱟᱸ ᱫᱩᱜ ᱫᱩᱠᱷ ᱵᱟᱹᱲᱛᱤᱜ ᱠᱟᱱᱟ ᱾
ᱩᱸ ᱠᱤᱱᱛᱩ ᱡᱮᱢᱚᱱ ᱟᱵᱤᱱ ᱴᱷᱮᱱ ᱵᱤᱱ ᱞᱟᱹᱭᱫᱟ ᱥᱳᱞᱟᱨ ᱥᱳᱞᱟᱨ ᱫᱚ ᱦᱩᱭ ᱱᱟᱜ
ᱥᱳᱞᱟᱨ ᱫᱚ ᱦᱩᱭᱩᱜ ᱠᱟᱱᱟ, ᱱᱤᱛᱚᱜ ᱫᱚ ᱵᱮᱨ ᱠᱷᱚᱱᱟᱜ ᱡᱟᱦᱟᱸ ᱟᱵᱚ ᱞᱚ ᱦᱚᱭ ᱞᱮᱠᱟ ᱵᱚᱱ ᱧᱟᱢᱫᱟ ᱡᱟᱦᱟᱸ ᱚᱱᱟ ᱥᱳᱞᱟᱨ ᱨᱮ ᱯᱟᱲᱟᱜᱼᱟ ᱚᱱᱟ ᱠᱤ? ᱛᱩ ᱵᱮᱣᱨᱟ ᱟᱵᱚ ᱛᱚ ᱟᱹᱰᱤᱜᱟᱱ ᱟᱵᱚᱣᱟᱜ ᱢᱟᱱᱮ ᱠᱚᱢᱚᱜ ᱛᱟᱵᱚᱱᱟ ᱚᱱᱮ ᱡᱟᱦᱟᱸ ᱟᱵᱚᱣᱟᱜ ᱫᱤᱥᱚᱢ ᱨᱮ ᱜᱷᱟ ᱞᱚᱞᱚ ᱦᱚᱭ ᱵᱟᱸ ᱤᱧ ᱪᱷᱤᱨᱚᱜᱼᱟ ᱦᱮᱸ ᱴᱨᱮᱱ ᱛᱤᱧ ᱪᱟᱞᱟᱜ ᱠᱟᱱ ᱛᱟᱦᱮᱸ ᱛᱚᱠᱷᱚᱱ ᱧᱮᱞ ᱞᱮᱫᱤᱧ ᱢᱤᱴᱤᱡ ᱰᱮᱢ ᱢᱤᱴᱤᱡ ᱟᱹᱰᱤ ᱢᱟᱨᱟᱝ ᱰᱮᱢ ᱨᱮᱧ ᱧᱮᱞ ᱫᱟ
ᱟᱪᱪᱷᱟ᱾
ᱚ ᱥᱳᱞᱟᱨ ᱦᱮᱱᱟᱼᱟ ᱦᱮᱸ᱾
ᱦᱮᱸ᱾
ᱪᱮᱛᱟᱱ ᱨᱮ ᱥᱳᱞᱟᱨ ᱦᱮᱱᱟᱜ-ᱟ᱾ ᱧᱮᱞ ᱠᱟᱜ ᱪᱚ ᱵᱟ
ᱟᱪᱪᱷᱟ ᱟᱪᱪᱷᱟ᱾
ᱦᱮᱸ ᱪᱚᱝ
ᱵᱟᱝ ᱦᱟᱸᱜ ᱞᱤᱧ ᱧᱮᱞ ᱠᱟᱫᱟ, ᱦᱟᱸᱜ ᱡᱚᱛᱚᱴᱟ ᱟᱵᱮᱱ ᱢᱟ ᱞᱟᱹᱭ ᱵᱮᱱ ᱥᱮ
ᱟᱹᱰᱤ ᱪᱟᱞᱩᱭ ᱦᱮᱸ, ᱟᱹᱰᱤ ᱪᱟᱞᱤᱧ ᱵᱩᱡ ᱦᱮᱸ ᱦᱮᱸ ᱡᱚᱠᱷᱚᱱ ᱚᱸᱰᱮᱱᱟᱜ ᱟᱵᱚ ᱡᱟᱦᱟᱸ ᱠᱟᱨᱮᱱᱴ ᱚᱱᱟ ᱚᱸᱰᱮ ᱫᱚ ᱦᱟᱸᱜ ᱟᱹᱰᱤ ᱧᱟᱢ ᱫᱟ᱾ ᱚᱱᱟ ᱠᱟᱨᱚᱱ ᱜᱮ ᱫᱟᱠᱟ ᱤᱥᱤᱱ ᱟᱹᱵᱤᱱ ᱡᱮᱢᱚᱱ ᱢᱮᱱ ᱠᱮᱫᱟ ᱫᱟᱠᱟ ᱤᱥᱤᱱ ᱦᱩᱭᱩᱜ ᱠᱟᱱᱟ ᱞᱟᱭᱤᱴ ᱡᱩᱞ ᱟᱵᱚᱣᱟᱜ ᱡᱟᱦᱟᱱᱟᱜ ᱠᱚ ᱠᱟᱹᱢᱤ ᱟᱹᱵᱤᱱ ᱡᱟᱦᱟᱱᱟᱜ ᱠᱚ ᱠᱚᱢ ᱠᱚᱢᱯᱤᱭᱩᱴᱟᱨ ᱠᱚᱵᱚᱱ ᱪᱟᱞᱟᱣ ᱵᱟᱲᱟᱭᱮᱫᱟ ᱚᱱᱟ ᱠᱚᱦᱚᱸ ᱠᱟᱡᱮ ᱨᱮᱜᱮ ᱞᱟᱜᱟᱜ ᱠᱟᱱ ᱛᱟᱵᱚᱱᱟ᱾ ᱥᱟᱶᱛᱮ ᱡᱟᱦᱟᱸ ᱞᱟᱛᱟᱨ ᱨᱮᱜ ᱫᱟᱜ ᱩᱸ ᱫᱟᱜ ᱞᱟᱛᱟᱨ ᱛᱮ ᱦᱟᱠᱩ ᱠᱩ ᱛᱟᱦᱮᱱᱟ ᱚᱱᱟ ᱥᱳᱞᱟᱨ ᱞᱟᱛᱟᱨ ᱨᱮ ᱡᱚ ᱠᱷᱚᱱ ᱚᱱᱟ ᱩᱱᱠᱩ ᱩᱱᱟᱹᱜ ᱛᱟᱯ ᱵᱟᱠᱩ ᱧᱟᱢ ᱫᱟ ᱩᱱᱠᱩᱣᱟᱜ ᱢᱟᱱᱮ ᱥᱤᱢᱤᱛᱚ ᱩᱱᱠᱩ ᱴᱷᱤᱠ ᱴᱷᱟᱠ ᱴᱷᱤᱠ ᱴᱷᱟᱠ ᱩᱱᱠᱩ ᱦᱟᱹᱠᱩ ᱠᱚᱣᱟᱜ ᱢᱟᱱᱮ ᱟᱠᱚᱣᱟᱜ ᱯᱚᱨᱤᱵᱮᱥ ᱛᱮᱫ ᱴᱷᱤᱠ ᱴᱷᱟᱠ ᱪᱟᱞᱟᱜ ᱛᱟᱦᱮᱱ ᱠᱟᱱ ᱛᱟᱠᱚᱣᱟ ᱟᱨ ᱡᱮᱢᱚᱱ ᱱᱚᱰᱮ ᱢᱤᱫᱴᱤᱡ ᱟᱡᱚᱫᱤᱭᱟᱹ ᱵᱩᱨᱩ ᱨᱮ ᱵᱟᱨᱭᱟ ᱰᱮᱢ ᱢᱮᱱᱟᱜᱼᱟ᱾ᱚᱱᱟ ᱫᱟᱜ ᱠᱚ ᱫᱟᱜ ᱛᱮᱦᱚᱸ ᱟᱵᱚ ᱦᱮᱸ ᱢᱤᱫᱴᱤᱡ ᱵᱚᱱ ᱥᱩᱠᱛᱮ ᱵᱚᱱ ᱧᱟᱢᱟᱡᱮ ᱚᱸᱰᱮ ᱡᱩᱞᱤᱭᱚ ᱵᱟᱥᱯᱚ ᱠᱟᱛᱮᱫ ᱠᱚ ᱨᱟᱠᱟᱵᱟ᱾ ᱪᱮᱛᱟᱱ ᱞᱟᱛᱟᱨ ᱨᱮᱱᱟᱜ ᱰᱮᱢ ᱨᱮᱱᱟᱜ ᱫᱟᱜ ᱪᱮᱛᱟᱱ ᱠᱚ ᱤᱫᱤᱭᱟ ᱪᱮᱛᱟᱱ ᱨᱮᱱᱟᱜ ᱫᱟᱜ ᱫᱟᱜ ᱪᱮᱛᱟᱱ ᱨᱮᱱᱟᱜ ᱫᱟᱜ ᱠᱚ ᱞᱟᱛᱟᱨ ᱨᱮᱠᱚ ᱟᱲᱜᱩᱭᱟᱠᱚ ᱚᱱᱠᱟ ᱠᱟᱛᱮᱫ ᱟᱵᱚ ᱟᱹᱰᱤ ᱟᱹᱰᱤ ᱟᱹᱰᱤ ᱟᱹᱰᱤᱜᱟᱱ ᱜᱮ ᱟᱵᱚ ᱢᱟᱱᱮ ᱵᱮᱨ ᱵᱟᱵᱚᱱ ᱧᱟᱢ ᱫᱟ ᱟᱨ ᱫᱟᱜ ᱠᱷᱚᱱ ᱦᱚᱸ ᱵᱟᱵᱚᱱ ᱧᱟᱢ ᱫᱟ᱾ᱱᱚᱣᱟ ᱠᱚ ᱡᱩᱫᱤ ᱟᱵᱚ ᱠᱟᱡᱮ ᱵᱚᱱ ᱞᱟᱜᱟᱭᱟ᱾
ᱮᱠᱫᱚᱢ ᱮᱠᱫᱚᱢ ᱟᱵᱚᱜ ᱢᱟᱱᱮ ᱢᱮᱱ ᱠᱟᱛᱷᱟ᱾ ᱢᱮᱱ ᱫᱚ ᱦᱳᱭᱜ ᱠᱟᱱᱟ ᱟᱵᱮᱱᱟᱜ ᱢᱮᱱ ᱠᱟᱛᱮᱫ ᱫᱚ ᱫᱳᱭᱱᱤᱝ ᱫᱤᱱ ᱡᱤᱭᱚᱱ ᱴᱚᱱᱟᱜ ᱟᱵᱚ ᱵᱮᱨ ᱥᱟᱞᱟᱜ ᱟᱭᱢᱟ ᱥᱟᱹᱜᱟᱹᱭ ᱡᱚᱯᱲᱟᱣ ᱢᱮᱱᱟᱜ ᱛᱟᱵᱚᱱᱟ᱾ ᱢᱟᱱᱮ ᱵᱮᱨ ᱵᱮᱜᱚᱨ ᱟᱵᱚ ᱫᱚ ᱦᱳᱭᱛᱳ ᱵᱟᱝᱵᱚᱱ ᱛᱟᱦᱮᱸ ᱫᱟᱲᱮᱭᱟᱜ ᱠᱮ ᱱᱚᱣᱟ ᱫᱷᱩᱲᱤ ᱫᱷᱟᱨᱛᱤ ᱨᱮ ᱥᱮ ᱪᱮᱞ
ᱦᱮᱸ
ᱦᱮᱸ ᱱᱚᱰᱮ ᱵᱮᱨᱮ ᱵᱮᱨ ᱦᱮᱸ ᱦᱮᱸ ᱪᱮᱫ ᱞᱮᱠᱟ
ᱵᱮᱫ ᱡᱩᱫᱤ ᱵᱟᱭ ᱵᱟᱧᱪᱟᱣ ᱵᱚᱱ ᱵᱟᱧᱪᱟᱣᱜ ᱠᱮᱭᱟ ᱟᱹᱰᱤ ᱠᱤᱪᱷᱩ ᱥᱤᱢ ᱥᱩᱠᱨᱤ ᱦᱚᱲ ᱠᱚᱨᱮᱫ ᱡᱤᱵᱽ ᱡᱚᱱᱛᱩ ᱤᱭᱟᱹ ᱠᱚ ᱦᱟᱹᱛᱤ ᱠᱚ ᱩᱱᱠᱩ ᱦᱟᱛᱟᱭᱟ ᱟᱨ ᱠᱟ ᱥᱚᱢᱚ ᱢᱤ ᱥᱚᱢᱚᱭ ᱧᱮᱞᱚᱜᱼᱟ ᱢᱟᱱᱮ ᱵᱮᱥᱤ ᱡᱩᱫᱤ ᱫᱟᱨᱮ ᱯᱟᱞᱦᱟᱱ ᱦᱮᱸ ᱥᱮ ᱚᱸᱰᱮ ᱥᱚ
ᱦᱮᱸ
ᱵᱮᱥᱤ ᱫᱟᱨᱮ ᱯᱟᱞᱦᱟ ᱛᱟᱦᱮᱱᱟ ᱚᱰᱮᱸ ᱞᱟᱛᱟᱨ ᱨᱮ ᱡᱩᱤᱢ ᱫᱩᱲᱩᱵᱼᱟᱢ ᱵᱮᱨ ᱨᱮᱱᱟᱜ ᱟᱫᱷᱮᱠ ᱚᱫᱷᱮᱠ ᱥᱤᱛᱩᱢ ᱟᱨ ᱫᱟᱨᱮ ᱠᱟᱱ ᱡᱟᱦᱟᱸ ᱪᱷᱟᱭᱟ ᱛᱚᱠᱚ ᱢᱮᱛᱟᱜᱼᱟ ᱚᱱᱟ ᱟᱹᱰᱤ ᱪᱮᱦᱨᱟ ᱵᱩᱡᱩᱜᱼᱟ ᱫᱟᱨᱮ ᱞᱟᱛᱟᱨ ᱨᱮ
ᱮᱠᱫᱚᱢ ᱮᱠᱫᱚᱢ
ᱦᱩᱸ
ᱟᱹᱰᱤ ᱟᱹᱰᱤ ᱟᱹᱰᱤ ᱟᱹᱰᱤ ᱡᱚᱛᱷᱟᱛ ᱛᱮᱞᱟ ᱟᱵᱮᱱᱟᱜ ᱢᱚᱸᱡᱽ ᱛᱟᱨᱤᱧ ᱮᱠᱫᱚᱢ ᱥᱚᱦᱚᱢᱚᱛᱜᱼᱟᱧ ᱛᱚ ᱚᱱᱟ ᱵᱮᱨ ᱫᱟᱨᱟᱭ ᱛᱮ ᱩ ᱵᱮᱨ ᱨᱮ ᱢᱟᱱᱮ ᱟᱵᱚᱣᱟᱜ ᱡᱤᱭᱚᱱ ᱨᱮᱱᱟᱜ ᱢᱤᱫ ᱚᱝᱥᱚ ᱞᱮᱠᱟ ᱜᱮ ᱦᱩᱭ ᱟᱠᱟᱱᱟᱟᱱᱟ ᱦᱮᱸ ᱵᱟᱝ ᱥᱮ ᱟᱨ ᱟᱹᱞᱤᱧᱟᱜ ᱠᱩᱠᱞᱤ ᱫᱚ ᱱᱚᱣᱟ ᱠᱟᱱᱟ ᱡᱮ ᱢᱟᱱᱮ ᱵᱮ ᱨᱮ ᱵᱮᱨᱛ ᱨᱮ ᱫᱚ ᱢᱮᱱᱟᱜ ᱜᱮᱭᱟ ᱥᱮ ᱥᱮ ᱞᱟᱦᱟ ᱠᱷᱚᱱ ᱛᱟᱦᱮᱸ ᱠᱟᱱᱟ ᱟᱵᱚᱨᱮᱱ ᱦᱟᱯ ᱦᱟᱯᱲᱟᱢ ᱠᱚ ᱠᱚᱴᱷᱮᱱ ᱥᱚᱢᱚᱭ ᱛᱟᱦᱮᱸ ᱠᱟᱱᱟ᱾ ᱠᱤᱱᱛᱩ ᱩᱱ ᱡᱚᱠᱷᱚᱱᱟᱜ ᱡᱟᱦᱟᱸ ᱥᱤᱛᱩᱝ ᱛᱟᱯ ᱟᱨ ᱱᱤᱛᱚᱜ ᱦᱮᱸ ᱩᱱ ᱡᱚᱠᱷᱚᱱ ᱡᱟᱦᱟᱸ ᱥᱤᱛᱩᱝ ᱛᱟᱯ ᱟᱨ ᱱᱤᱛᱚᱜ ᱥᱤᱛᱩᱝ ᱛᱟᱯ ᱨᱮ ᱟᱹᱰᱤ ᱩᱛᱟᱹᱨ ᱵᱚᱱᱚᱫᱚᱞ ᱦᱩᱭ ᱟᱠᱟᱱᱟ, ᱟᱵᱮᱱ ᱱᱚᱣᱟ ᱮᱠᱴᱩ ᱟᱵᱮᱱᱟᱜ ᱱᱟᱱᱦᱟᱜ ᱟᱲᱟᱝ ᱛᱮᱵᱮᱱ ᱯᱷᱳᱴᱮᱹᱞ ᱠᱮᱭᱟ ᱮᱠᱴᱩ ᱯᱟᱭ ᱦᱩᱭ ᱠᱚᱜ ᱠᱮᱭᱟ
ᱵᱮᱫ ᱨᱮᱫᱚ ᱥᱟᱠᱟᱟᱜ ᱵᱤᱱ ᱟᱵᱚ ᱫᱚ ᱵᱤᱨᱵᱩᱨᱩ ᱠᱚ ᱢᱟᱜ ᱤᱫᱤᱭᱮᱫᱟ, ᱟᱵᱚ ᱫᱟᱨᱮ ᱵᱟᱵᱚᱱ ᱨᱚᱦᱚᱭᱮᱫᱟ ᱚᱱᱛᱮ ᱫᱚ ᱾ ᱦᱚᱸ ᱟᱵᱚᱣᱟᱜ ᱡᱟᱦᱟᱸ ᱾ ᱚᱠᱥᱤᱡᱮᱱ ᱵᱚᱱ ᱧᱟᱢᱟ ᱫᱟᱨᱮ ᱠᱷᱚᱱ ᱦᱚᱭ ᱡᱟᱦᱟᱛᱤᱱᱟᱜ ᱵᱚᱱ ᱧᱟᱢᱟ, ᱠᱤᱪᱷᱩ ᱠᱤᱪᱷᱩ ᱵᱚᱱ ᱧᱟᱢᱟ ᱚᱸᱰᱮ ᱚᱱᱟ ᱦᱚᱸᱵᱚᱱ ᱢᱟᱜ ᱜᱤᱰᱤ ᱠᱟᱜ ᱠᱟᱱᱟ ᱾ ᱛᱟᱨ ᱯᱚᱨᱮ ᱢᱟᱜ ᱜᱤᱰᱤ ᱠᱟᱛᱮ, ᱟᱵᱚ ᱡᱟᱦᱟᱸ ᱛᱤᱱᱟᱹᱜ ᱦᱟᱛᱟᱣ ᱚᱱᱟ ᱠᱷᱚᱱᱟᱜ ᱮᱠ ᱜᱩᱱ ᱦᱚᱸᱵᱟᱝ ᱫᱩ ᱜᱩᱱᱟᱹ ᱦᱚᱵᱟᱝ ᱟᱵᱚ ᱫᱟᱨᱮ ᱵᱟᱵᱚᱱ ᱨᱚᱦᱚᱭᱮᱫᱟ ᱱᱚᱝᱠᱟ ᱡᱩᱫᱤ, ᱱᱚᱝᱠᱟ ᱡᱩᱫᱤ, ᱯᱨᱚᱛᱤᱫᱤᱱ ᱡᱩᱫᱤ ᱟᱵᱚ ᱱᱚᱝᱠᱟ ᱫᱟᱨᱮ ᱵᱚᱱ ᱢᱟᱜ ᱤᱫᱤᱭᱟ ᱾ ᱛᱟᱦᱚᱞᱮ ᱱᱚᱝᱠᱟ ᱫᱚ ᱦᱩᱸᱱᱟᱝ ᱵᱮᱥᱤ ᱫᱤᱱ ᱵᱟᱵᱚᱱ ᱵᱟᱧᱪᱟᱜᱼᱟ ᱟᱵᱚ ᱟᱵᱚ ᱞᱚ ᱞᱚ ᱛᱮᱜᱮ ᱥᱤᱛᱩᱝ ᱨᱮᱱᱟᱜ ᱡᱟᱦᱟᱸ ᱛᱟᱯ ᱡᱟᱦᱟᱸ ᱛᱟᱯ ᱚᱱᱟ ᱞᱚᱞᱚ ᱛᱮᱵᱚᱱ ᱜᱩᱡᱩᱜᱼᱟ ᱫᱟᱨᱮ ᱠᱚᱸ ᱟᱵᱚ ᱨᱚᱦᱚᱭ ᱜᱮ ᱦᱩᱭᱩᱜ ᱛᱟᱵᱚᱱᱟ ᱡᱚᱛᱚ ᱦᱚᱲ ᱢᱟᱹᱱᱢᱤᱭ ᱡᱟᱦᱟᱸᱴᱟᱜ ᱢᱟᱹᱱᱢᱤ ᱢᱮᱱᱟᱜ ᱵᱚᱱᱟ ᱡᱚᱛᱚ ᱦᱚᱲ ᱚᱱᱟ ᱨᱮ ᱠᱟᱹᱴᱤᱡ ᱵᱟ ᱚᱱᱟᱨᱮ ᱠᱟᱹᱢᱤ ᱠᱚᱨᱟ ᱦᱩᱭᱩᱜ ᱠᱚᱨᱟ ᱤᱫᱤ ᱦᱩᱭᱩᱜ ᱛᱟᱵᱚᱱᱟ ᱵᱟᱠᱷᱟᱡ ᱫᱚ ᱱᱚᱱᱠᱟ ᱫᱚ ᱵᱤᱥᱤ ᱫᱤᱱ ᱫᱚ ᱵᱟᱵᱚᱱ ᱵᱟᱧᱪᱟᱜᱼᱟ᱾ ᱟᱨ ᱠᱤᱪᱷᱩ ᱫᱤᱱ ᱯᱚᱨᱮ ᱦᱚᱭᱛᱳ ᱟᱵᱚ ᱵᱚᱱ ᱟᱨ
ᱡᱮ ᱫᱟᱨᱮ ᱠᱚ ᱱᱟᱲᱤ ᱠᱚ ᱨᱚᱦᱚᱭ ᱦᱩᱭᱩᱜᱼᱟ᱾ ᱦᱮᱸ ᱵᱟᱝᱥᱮ?
ᱦᱮᱸ ᱦᱮᱸ
ᱦᱮᱸ ᱛᱟᱨᱯᱚᱨ ᱱᱚᱣᱟ ᱞᱟᱹᱭ ᱞᱟᱹᱜᱤᱫ ᱮᱞᱮ ᱞᱟᱹᱜᱤᱫ ᱢᱚᱧᱪᱚᱯᱩᱨᱤ ᱨᱮᱦᱚᱸ ᱢᱤᱱᱼᱮ ᱢᱮᱱ ᱢᱟᱱᱮ ᱫᱟᱨᱮ ᱵᱮᱜᱚᱨ ᱫᱚ ᱚᱥᱚᱢ ᱯᱩᱨᱱᱚ ᱜᱮ ᱥᱮ ᱟᱵᱚ ᱡᱟᱦᱟᱸ ᱞᱮᱠᱟ ᱫᱟᱨᱮ ᱮᱸ ᱵᱚᱱ ᱢᱟᱸᱜ ᱮᱜᱼᱟ ᱚᱱᱠᱟ ᱫᱚ ᱵᱟᱵᱚᱱ ᱨᱚᱦᱚᱭ ᱫᱟᱵᱚᱱ ᱱᱚᱣᱟ ᱠᱚ ᱟᱵᱚ ᱩᱭᱦᱟᱹᱨ ᱮᱸ ᱩᱭᱦᱟᱹᱨ ᱧᱟᱢ ᱮᱫᱟ ᱵᱚᱱ ᱡᱟᱦᱟᱸᱭ ᱡᱟᱦᱟᱸᱭ ᱠᱚ ᱟᱨ ᱡᱟᱦᱟᱸᱭ ᱡᱟᱦᱟᱸᱭ ᱠᱚᱫᱚ ᱢᱟᱸᱜᱼᱮᱫ ᱜᱮᱭᱟᱵᱚᱱ᱾ ᱟᱨ ᱱᱚᱣᱟ ᱫᱚ ᱪᱮᱫ? ᱛᱤᱱ ᱫᱤᱱ ᱛᱮ ᱡᱮ ᱠᱚᱢᱚᱜᱼᱟ ᱱᱚᱝᱠᱟ ᱫᱚ ᱵᱟᱝ ᱡᱮ ᱵᱟᱹᱲᱛᱤ ᱪᱟᱞᱟᱜ ᱠᱟᱱᱟ ᱱᱚᱣᱟ ᱞᱮᱠᱟᱛᱮ ᱪᱮᱫ ᱵᱮᱱ ᱞᱟᱹᱭ ᱫᱟ? ᱪᱤᱠ ᱞᱮᱠᱟ
ᱟᱨ ᱢᱤᱫᱴᱤᱡ ᱠᱟᱛᱷᱟ ᱵᱟ ᱟᱨ ᱢᱤᱫᱴᱤᱡ ᱠᱟᱛᱷᱟ ᱞᱤᱧ ᱫᱤᱥᱟᱹᱫᱟᱞᱤᱧ ᱟᱹᱞᱤᱧ ᱢᱤᱫ ᱨᱚᱠᱚᱢ ᱢᱟᱱᱮ ᱥᱩᱨᱡᱚᱢᱩᱠᱷᱤ ᱫᱟᱨᱮ ᱢᱮᱱᱟᱜᱼᱟ ᱦᱮᱸ ᱥᱮ ᱚᱱᱟ ᱫᱚ ᱨᱚᱦᱚᱭ ᱦᱩᱭᱩᱜᱼᱟ᱾ ᱪᱟᱨᱟ ᱠᱟᱛᱮ ᱪᱟᱨᱟ ᱫᱚ ᱨᱚᱦᱚᱭ ᱦᱩᱭᱩᱜᱼᱟ ᱟᱨ ᱨᱚᱦᱚᱭ ᱠᱟᱛᱮ ᱞᱟᱹᱴᱩᱜᱼᱟ ᱦᱮᱸ ᱟᱨ ᱞᱟᱹᱴᱩ ᱞᱟᱹᱴᱩ ᱵᱟᱦᱟᱜᱼᱟ ᱚᱱᱟ ᱫᱚ ᱠᱤᱱᱛᱩ ᱚᱱᱟ ᱠᱷᱚᱱ ᱦᱚᱸ ᱟᱵᱚ ᱥᱩᱱᱩᱢ ᱵᱚᱱ ᱧᱟᱢᱟ ᱟᱨ ᱧᱮᱞ ᱫᱟᱞᱤᱧ ᱵᱮᱨ ᱡᱟᱦᱟᱸ ᱵᱮᱨ ᱟᱦᱟᱞᱟᱛᱮ ᱡᱟᱦᱟᱸ ᱥᱮᱫ ᱡᱩᱫᱤ ᱵᱮᱨ ᱨᱟᱠᱟᱵᱟᱭ ᱚᱱᱛᱮᱜ ᱜᱮ ᱩᱱᱤ ᱜᱮ ᱟᱭᱟᱜ ᱡᱟᱦᱟᱸ ᱵᱟᱦᱟ ᱨᱮᱱᱟᱜ ᱤᱭᱟᱹ ᱛᱟᱭ ᱚᱱᱟ ᱚᱱᱛᱮ ᱜᱮ ᱩᱱᱤ ᱟᱹᱪᱩᱨ ᱠᱚᱜᱼᱟᱭ ᱟᱨ ᱵᱮᱨ ᱡᱩᱫᱤ ᱵᱮᱨ ᱡᱩᱫᱤ ᱮᱴᱟᱜ ᱥᱮᱫ ᱟᱹᱪᱩᱨᱚᱜᱼᱟᱭ ᱩᱱᱤᱦᱚᱸ ᱚᱱᱛᱮ ᱟᱹᱪᱩᱨᱚᱜᱼᱟᱭ᱾ ᱟᱨ ᱡᱩᱫᱤ ᱵᱮᱰ ᱵᱟ ᱡᱟᱦᱟᱸ ᱵᱮᱨ ᱡᱩᱫᱤ ᱵᱷᱟᱵᱟᱭ ᱵᱟᱭ ᱥᱤᱛᱩᱝᱼᱟ ᱛᱚᱠᱷᱚᱱ ᱫᱚ ᱛᱚᱠᱷᱚᱱ ᱫᱚ ᱩᱱᱤ ᱡᱩᱯᱥᱩ ᱜᱚᱫᱚᱜᱼᱟᱭ ᱚᱱᱟ ᱚᱱᱟ ᱚᱱᱟ ᱫᱚ ᱟᱹᱞᱤᱧ ᱫᱚ ᱵᱟᱹᱞᱤᱧ ᱵᱩᱡᱽ ᱫᱟᱲᱮᱭᱟᱜᱼᱟ ᱪᱤᱠᱟᱹᱛᱮ ᱚᱱᱟᱫᱚ ᱦᱚᱭᱛᱳ ᱦᱩᱭᱩᱜᱼᱟ ᱥᱮ ᱵᱮᱫ ᱨᱮᱱᱟᱜ ᱟᱵᱚ ᱯᱨᱟᱠᱨᱤᱛᱤᱠ ᱥᱟᱞᱟᱜ ᱜᱮ ᱡᱚᱲᱟᱣᱱᱟᱭ ᱡᱮ ᱚᱱᱠᱟᱜᱮ ᱱᱚᱣᱟ ᱫᱚ
ᱢᱟᱱᱮ ᱱᱚᱣᱟ ᱫᱚ ᱟᱵᱚ ᱥᱤᱠᱠᱷᱤᱛᱚ ᱥᱚᱢᱟᱡᱽ ᱥᱮ ᱡᱟᱦᱟᱸᱭ ᱠᱚᱠᱚ ᱯᱟᱲᱦᱟᱜ ᱠᱟᱱ ᱛᱟᱵᱚᱱᱟ ᱥᱮ ᱡᱟᱦᱟᱸᱭ ᱪᱮᱛᱟᱱ ᱫᱷᱟᱯ ᱨᱮ ᱢᱮᱱᱟᱜ ᱠᱚ ᱛᱟᱵᱚᱱᱟ ᱠᱚ ᱥᱚᱪᱮᱛᱚᱱᱚ ᱞᱟᱜᱟᱣ ᱵᱚᱱᱟ ᱟᱛᱳ ᱚᱲᱟᱜ ᱨᱮᱱ ᱦᱚᱲ ᱚᱱᱟ ᱫᱟᱨᱮ ᱠᱚ ᱵᱟᱝ ᱛᱟᱦᱮᱸ ᱞᱮᱱᱠᱷᱟᱱ ᱪᱮᱫ ᱠᱚ ᱪᱮᱫ ᱠᱷᱚᱭ ᱠᱷᱚᱛᱤ ᱦᱩᱭ ᱫᱟᱲᱮᱭᱟᱜᱼᱟ ᱥᱮ ᱪᱮᱫ ᱟᱵᱚᱣᱟᱜ ᱯᱨᱚᱵᱷᱟᱵᱽ ᱯᱟᱲᱟᱣ ᱫᱟᱲᱮ ᱟᱛᱟᱵᱚᱱᱟ ᱵᱟᱹᱲᱤᱡ ᱦᱚᱲ ᱥᱚᱝ ᱵᱚᱞᱚ ᱫᱟᱲᱮᱭᱟᱛᱟᱵᱚᱱᱟ ᱚ ᱥᱚᱢᱟᱡᱽ ᱨᱮ ᱥᱮ ᱟᱵᱚᱣᱟᱜ ᱦᱚᱲᱢᱚ ᱡᱤᱭᱚᱱ ᱨᱮ ᱛᱚ ᱚᱱᱟ ᱠᱟᱹᱴᱤᱡ ᱵᱩᱡᱷᱟᱹᱣ ᱩᱪᱤᱛ ᱠᱟᱱ ᱛᱟᱵᱚᱱᱟ ᱟᱵᱚ ᱠᱚᱣᱟᱜ ᱢᱤᱫ ᱢᱤᱫ ᱛᱮ ᱡᱟᱦᱟᱸᱭ ᱦᱚᱭᱛᱚ ᱤᱧ ᱜᱚᱞᱯᱷᱚᱭᱮᱫᱟ ᱟᱢᱫᱚ ᱟᱵᱮᱱ ᱥᱟᱞᱟᱜ ᱟᱵᱮᱱ ᱦᱚᱸ ᱚᱱᱠᱟᱜᱮ ᱟᱵᱮᱱ ᱨᱮᱱ ᱟᱛᱳ ᱠᱚᱨᱮᱱ ᱡᱟᱦᱟᱸᱭ ᱜᱮ ᱦᱳᱭᱛᱳ ᱥᱩᱨ ᱥᱩᱯᱩᱨ ᱦᱚᱲ ᱠᱚᱵᱮᱱ ᱞᱟᱹᱭᱟᱫ ᱠᱚᱣᱟ ᱟᱹᱞᱤᱧ ᱦᱚᱞᱤᱧ ᱞᱟᱹᱭᱟᱫ ᱠᱚᱣᱟᱞᱤᱧ ᱛᱟᱦᱚᱞᱮ ᱱᱚᱣᱟ ᱨᱮ ᱥᱚᱪᱮᱛᱚᱱᱚᱜ ᱞᱮᱠᱷᱟᱱ ᱪᱮᱫ ᱞᱮᱠᱟ ᱦᱩᱭᱩᱜᱼᱟ
ᱦᱮᱸ ᱦᱮᱸ ᱟᱨ ᱢᱤᱫᱴᱮᱱ ᱠᱟᱛᱷᱟ ᱞᱤᱧ ᱫᱤᱥᱟᱹ ᱮᱫᱟ ᱟᱵᱚᱣᱟᱜ ᱡᱟᱦᱟᱸ ᱟᱵᱚᱣᱟᱜ ᱯᱚᱨᱤᱵᱮᱥ ᱛᱟᱵᱚᱱ ᱦᱮᱸᱥᱮ ᱡᱮᱢᱚᱱ ᱜᱷᱟᱸᱥ ᱫᱚ ᱜᱷᱟᱸᱥ ᱫᱚ ᱩᱱᱠᱩ ᱥᱚᱥᱲᱚᱡ ᱠᱚ ᱡᱚᱢᱟ ᱠᱚ ᱥᱚᱥᱲᱚᱡ ᱠᱷᱚᱱᱟᱜ ᱩᱱᱠᱩ ᱩᱱᱠᱩ ᱢᱟ ᱥᱚᱥᱞᱚᱡ ᱫᱚ ᱜᱷᱟᱥ ᱡᱩᱫᱤ ᱵᱟᱝ ᱥᱤᱛᱩᱝᱚᱜᱼᱟ ᱵᱟᱝ ᱫᱟᱜᱚᱜᱼᱟ ᱛᱚᱵᱮ ᱥᱮ ᱜᱷᱟᱸᱥ ᱦᱩᱭᱩᱜᱼᱟ ᱛᱟᱨᱯᱚᱨᱮ ᱥᱚᱥᱨᱚᱡ ᱠᱷᱚᱱᱟ ᱥᱚᱥᱨᱚᱡ ᱠᱷᱚᱱᱟ ᱚᱱᱟ ᱨᱚᱴᱮ ᱨᱚᱴᱮ ᱠᱚ ᱩᱱᱠᱩ ᱡᱚᱢᱟ ᱠᱚ ᱨᱚᱴᱮ ᱠᱷᱚᱱᱟᱜ ᱩᱱᱠᱩ ᱵᱤᱧ ᱠᱚ ᱡᱚᱢ ᱠᱚᱣᱟ ᱠᱚ ᱚᱱᱟ ᱢᱤᱫᱴᱮᱱ ᱟᱹᱰᱤ ᱢᱟᱨᱟᱝ ᱥᱟᱨᱠᱮᱞ ᱠᱟᱱᱟ ᱚᱱᱟ ᱥᱟᱨᱠᱮᱞ ᱫᱚ ᱢᱟᱱᱮ ᱦᱳᱭᱛᱳ ᱟᱵᱚᱣᱟᱜ ᱯᱚᱨᱤᱵᱮᱥ ᱥᱟᱞᱟᱜ ᱜᱮ ᱡᱚᱯᱲᱟᱣ ᱢᱮᱱᱟᱜᱼᱟ ᱟᱹᱰᱤ ᱫᱤᱱ ᱠᱷᱚᱱ ᱜᱮ ᱥᱮᱫᱟᱭ ᱠᱷᱚᱱᱜᱮ ᱦᱮᱸ ᱥᱮ ᱦᱮᱸ ᱦᱮᱸ
ᱱᱚᱣᱟ ᱥᱟᱨᱠᱮᱞ ᱵᱮᱜᱚᱨ ᱟᱵᱚ ᱯᱚᱨᱤᱵᱮᱥ ᱫᱚ ᱢᱟᱱᱮ ᱟᱫᱷᱩᱨᱟᱭ ᱜᱮᱭᱟ ᱱᱚᱣᱟ ᱡᱤᱱᱤᱥ ᱠᱚ ᱱᱩᱠᱩ ᱵᱟᱠᱚ ᱛᱟᱦᱮᱸ ᱞᱮᱱ ᱠᱷᱟᱱ ᱚᱠᱟᱨ ᱪᱚᱝ ᱵᱟᱝ ᱯᱩᱨᱟᱹᱣ ᱵᱟᱝ ᱯᱩᱨᱟᱹᱣ